ᱟᱡᱚᱢ,
ᱦᱮᱸ ᱟᱸᱡᱚᱢᱚᱜ ᱠᱟᱱ ᱜᱮᱭᱟ ᱤᱧᱟᱹᱜ ᱮᱢ ᱟᱸᱡᱚᱢ ᱫᱟ ᱜᱚᱝᱠᱮ?
ᱦᱳᱭ ᱜᱚᱝᱠᱮ ᱟᱸᱡᱚᱢᱚᱜ ᱠᱟᱱᱟ᱾
ᱟᱪᱷ ᱪᱟ ᱪᱟ ᱪᱷᱟᱜ
ᱟ ᱜᱚᱝᱠᱮ ᱛᱟᱦᱚᱸᱞᱮ ᱱᱟᱯᱟᱭ ᱜᱮᱭᱟᱢ ᱛᱚ? ᱦᱳᱭ ᱦᱳᱭ ᱱᱟᱯᱟᱭ ᱜᱮᱭᱟᱢ ᱛᱚ ᱜᱚᱝᱠᱮ?
ᱦᱮᱸ ᱱᱟᱯᱟᱭ ᱜᱤᱭᱟᱹᱧ ᱱᱟᱯᱟᱭ ᱜᱤᱭᱟᱹᱧ ᱟᱢ ᱜᱮ ᱪᱮᱫ ᱞᱮᱠᱟ
ᱦᱳᱭ ᱦᱳᱭ ᱤᱧ ᱦᱚᱸ ᱱᱟᱯᱟᱭ ᱜᱮ ᱢᱮᱱᱟᱜ ᱠᱟᱹᱫᱤᱧᱟ ᱦᱟᱸᱜ ᱱᱤᱭᱟᱹ ᱜᱷᱟᱲᱤᱡ ᱫᱚ᱾
ᱟᱪᱪᱷᱟ ᱟᱪᱪᱷᱟ ᱟᱪᱪᱷᱟ ᱟᱪᱪᱷᱟ᱾
ᱥᱟᱱᱟᱢ ᱠᱚᱜᱮ ᱱᱟᱯᱟᱭ ᱜᱮᱵᱚᱱ ᱛᱟᱦᱮᱸᱱᱚᱜ ᱢᱟ ᱱᱚᱭᱟ ᱜᱮ ᱪᱟᱸᱫᱳ ᱵᱚᱸᱜᱟ ᱴᱷᱮᱱ ᱱᱮᱦᱚᱨ᱾
ᱮᱠᱫᱚᱢ ᱮᱠᱟᱞ ᱦᱮᱸ, ᱮ ᱡᱚᱛᱚ ᱜᱮ ᱵᱩᱜᱤ ᱛᱮᱵᱚᱱ ᱛᱟᱦᱮᱸᱱ ᱢᱟ ᱦᱮᱸ ᱡᱟᱦᱟᱱᱟᱜ ᱚᱱᱠᱟᱱᱟᱜ ᱵᱮ-ᱵᱟᱹᱲᱤᱡ ᱠᱚ ᱡᱮᱢᱚᱱ ᱟᱞᱚ ᱦᱩᱭᱩᱜ ᱢᱟ ᱟᱵᱚ ᱥᱟᱜ-ᱛᱮ᱾
ᱦᱳᱭ ᱦᱳᱭ ᱦᱳᱭ ᱮ
ᱛᱟᱦᱚᱸᱞᱮ ᱱᱤᱛ ᱫᱚ ᱪᱮᱫ ᱞᱮᱠᱟ ᱠᱟᱹᱢᱤ ᱠᱚ ᱪᱮᱫ ᱠᱚᱢ ᱠᱟᱹᱢᱤ ᱠᱟᱱᱟ᱾
ᱦᱳᱭ ᱠᱟᱹᱢᱤ ᱠᱚᱫᱚ ᱦᱟᱸᱜ-ᱟ ᱱᱤᱛᱚᱜ ᱫᱚ ᱦᱟᱸᱜ ᱚᱲᱟᱜ ᱨᱮᱜᱮ ᱦᱟᱸᱜ ᱪᱟᱥ ᱵᱟᱥ ᱠᱚ ᱨᱟᱠᱟᱵᱽ ᱦᱩᱭᱩᱜ ᱠᱟᱱᱟ᱾ ᱦᱮᱸ ᱟᱫᱚ᱾ ᱦᱚᱞᱟ ᱢᱟᱫᱷᱮᱨ ᱫᱚ ᱱᱚᱝᱠᱟ ᱦᱩᱭ ᱟᱠᱟᱱᱟ ᱜᱚᱝᱠᱮ ᱟᱞᱮᱥᱮᱱ ᱢᱟ ᱟᱹᱰᱤ ᱟᱭᱢᱟᱭ ᱡᱟᱹᱲᱤ ᱟᱠᱟᱫ ᱮ᱾ ᱛᱟᱦᱚᱸᱞᱮ ᱠᱷᱟᱱ ᱫᱚ ᱚᱲᱟᱜ ᱨᱮᱱᱟᱜ ᱜᱮ ᱚᱱᱠᱟ ᱵᱟᱨᱭᱟ ᱯᱮᱭᱟ ᱜᱟᱹᱰᱭᱟᱹ ᱢᱮᱱᱟᱜ ᱠᱟᱫᱟ ᱞᱟᱴᱩ ᱢᱟᱨᱟᱝ ᱢᱟᱨᱟᱝ᱾ ᱯᱩᱠᱷᱨᱤ,
ᱛᱟᱦᱚᱸᱞᱮ ᱠᱷᱟᱱ ᱫᱚ ᱦᱟᱸᱜ ᱚᱱᱟ ᱯᱩᱠᱷᱨᱤ ᱠᱚ ᱯᱮᱨᱮᱡ ᱟᱠᱟᱱᱟ, ᱟᱫᱚ ᱯᱮᱨᱮᱡ ᱠᱟᱛᱮᱜ ᱮ ᱪᱮᱛᱟᱱ ᱛᱮ ᱫᱟᱜ ᱩᱰᱩᱠᱚᱜ ᱠᱟᱱᱟ᱾ ᱠᱟᱱᱟ ᱯᱩᱠᱷᱨᱤ ᱨᱮᱱᱟᱜ ᱡᱟᱦᱟᱸ ᱟᱲᱮ ᱢᱮᱱᱟᱜ, ᱚᱱᱟ ᱟᱲᱮ ᱛᱮ ᱪᱮᱛᱟᱱ ᱟᱲᱮ ᱪᱮᱛᱟᱱ ᱛᱮ ᱫᱟᱜ ᱩᱰᱩᱝ ᱚᱜ ᱠᱟᱱᱟ᱾ ᱟᱫᱚ ᱯᱩᱠᱷᱨᱤ ᱨᱚᱲ ᱦᱳᱭ ᱦᱳᱭ ᱟᱹᱰᱤ ᱡᱟᱹᱥᱛᱤ ᱠᱟᱭ ᱛᱮᱜᱮ᱾ ᱟᱫᱚ ᱯᱩᱠᱷᱨᱤ ᱦᱚᱸ ᱟᱞᱟᱻ ᱟᱹᱰᱤ ᱢᱟᱨᱮ ᱢᱟᱨᱮ ᱦᱟᱹᱠᱩ ᱠᱚ ᱠᱚ ᱛᱟᱦᱮᱸᱠᱟᱱᱟ ᱟᱹᱰᱤ ᱟᱭᱢᱟ ᱥᱮᱲᱟ ᱥᱮᱲᱟ ᱦᱟᱨᱟᱣ ᱟᱠᱟᱱᱟ ᱟᱫᱚ ᱩᱱᱠᱩ ᱩᱰᱩᱝ ᱵᱟᱲᱟᱣ ᱠᱟᱫᱟ ᱟᱫᱚ ᱩᱱᱠᱩ ᱜᱮ ᱠᱟᱹᱴᱤᱡ ᱮ ᱧᱮᱞ ᱵᱟᱲᱟ ᱦᱩᱭᱩᱜ ᱠᱟᱱᱟ ᱠᱷᱮᱛ ᱠᱚᱨᱮ ᱞᱟᱛᱟᱨ ᱠᱚᱨᱮᱸ, ᱡᱟᱞ ᱠᱚᱛᱮ ᱦᱟᱸᱜ ᱮᱥᱮᱫ ᱦᱩᱭ ᱠᱟᱱᱟ᱾
ᱟᱪᱪᱷᱟ, ᱟᱨ ᱚᱸᱰᱮ ᱫᱚ ᱪᱮᱫᱞᱮᱠᱟ᱾ ᱢᱟᱱᱮ ᱟᱲᱟᱜ ᱞᱮᱫ ᱠᱚᱣᱟ ᱯᱮ ᱥᱮ ᱢᱟᱱᱮ ᱚᱱᱠᱟ ᱪᱮᱫ ᱞᱮᱠᱟ ᱜᱚᱝᱠᱮ᱾
ᱦᱳᱭ ᱦᱳᱭ ᱜᱚᱢᱠᱮ ᱟᱲᱟ ᱜᱮ ᱦᱩᱭ ᱞᱮᱱᱟ ᱱᱚᱸᱰᱮ ᱫᱚ ᱟᱫᱚ ᱱᱩᱠᱩ ᱢᱟ ᱦᱟᱜ ᱵᱟᱨᱯᱮ ᱥᱮᱨᱢᱟ ᱞᱟᱦᱟ ᱠᱷᱚᱱ ᱢᱮᱱᱟᱜ ᱠᱚᱣᱟ ᱟᱹᱰᱤ ᱫᱤᱱ ᱵᱟᱝ ᱥᱟᱵ ᱦᱩᱭ ᱟᱠᱟᱱᱟ᱾ ᱚᱱᱠᱟ ᱞᱮᱠᱟ ᱛᱚ ᱫᱟᱜ ᱠᱚᱫᱚ ᱡᱟᱹᱲᱤ ᱠᱚ ᱵᱟᱝ ᱦᱩᱭᱩ ᱠᱟᱱᱟᱟᱱᱟ ᱛᱟᱦᱚᱞᱮ ᱟᱫᱚ ᱦᱟᱸᱜ ᱟᱸᱜ ᱵᱟᱝ ᱥᱟᱵ ᱦᱩᱭ ᱟᱠᱟᱱᱟ ᱟᱫᱚ ᱱᱤᱭᱟᱹ ᱵᱟᱨ ᱫᱚ ᱚᱠᱚᱭ ᱦᱟᱸᱜ ᱵᱩᱡᱽᱫᱟᱭ ᱱᱚᱝᱠᱟ ᱵᱟᱨ ᱫᱤᱱ ᱛᱮᱜᱮ ᱱᱚᱝᱠᱟ ᱡᱟᱹᱲᱤᱭᱟᱭ᱾ ᱮᱜᱸ ᱜᱟᱹᱰᱭᱟᱹ ᱠᱚ ᱯᱮᱨᱮᱡ ᱪᱟᱵᱟ ᱟᱠᱟᱱᱟ ᱾ ᱛᱟᱦᱚᱞᱮ ᱠᱷᱟᱱ ᱢᱟᱜ ᱠᱟᱹᱣᱰᱤ ᱟᱹᱰᱤ ᱜᱟᱱ ᱠᱟᱹᱣᱰᱤ ᱠᱚ ᱠᱷᱚᱨᱪᱟ ᱠᱟᱛᱮᱜ ᱦᱟᱹᱠᱩ ᱢᱟ ᱟᱲᱟᱜ ᱦᱩ ᱟᱠᱟᱱ᱾ ᱟᱨ ᱩᱱᱠᱩ ᱠᱚ ᱩᱰᱩᱝ ᱪᱟᱞᱟᱜᱼᱟ ᱚᱱᱟ ᱛᱚ ᱵᱮᱥ ᱵᱟᱝ ᱵᱩᱡᱷᱟᱹᱜ ᱠᱟᱱᱟ ᱢᱮᱫ ᱢᱮᱫ ᱥᱟᱢᱟᱝ ᱥᱮ ᱟᱹᱰᱤ ᱫᱩᱠ ᱜᱮ ᱵᱩᱡᱷᱟᱹᱜ ᱠᱟᱱᱟ᱾ ᱛᱟᱦᱞᱮ ᱩᱱᱠᱩ ᱠᱚᱜᱮ ᱠᱟᱹᱴᱤᱡ ᱥᱟᱢᱲᱟᱣ ᱵᱟᱲᱟ ᱦᱩᱭᱩᱜ ᱠᱟᱱᱟ᱾
ᱟᱪᱷᱟ ᱟᱪᱷᱟ ᱪᱮᱫ ᱞᱮᱠᱟ ᱦᱟᱹᱠᱩ ᱠᱚ ᱢᱟᱱᱮ ᱛᱤᱱᱟᱹᱜ ᱜᱟᱱ ᱢᱟᱨᱟᱝ ᱠᱚ ᱦᱟᱨᱟ ᱟᱠᱟᱱᱟ ᱜᱚᱢᱠᱮ?
ᱦᱳᱭ ᱦᱟᱹᱠᱩ ᱫᱚ ᱢᱟᱨᱟᱝ ᱢᱟᱨᱟᱝ ᱠᱚ ᱦᱟᱨᱟ ᱠᱟᱱᱟ ᱜᱚᱢᱠᱮ ᱱᱚᱝᱠᱟ᱾ ᱡᱚᱛᱚ ᱠᱷᱚᱱ ᱠᱟᱹᱴᱤᱡ ᱦᱟᱹᱠᱩ ᱫᱚᱠᱚ ᱦᱩᱭᱩᱜᱜ ᱠᱟᱱᱟ ᱯᱟᱸᱪ ᱠᱮᱡᱤ ᱨᱮᱱ᱾
ᱟᱪᱷᱟ ᱟᱪᱷᱟ ᱛᱟᱦᱚᱞᱮ ᱛᱚ ᱟᱹᱰᱤ ᱱᱟᱯᱟᱭ ᱜᱮᱠᱚ ᱦᱟᱨᱟ ᱟᱠᱟᱱᱟ ᱜᱚᱢᱠᱮ᱾
ᱦᱳᱭ ᱦᱳᱭ ᱚᱱ ᱟᱨ ᱡᱚᱛᱚ ᱠᱷᱚᱱ ᱞᱟᱹᱴᱩ ᱫᱚᱦᱟᱸᱜ ᱱᱤᱛ ᱦᱟᱹᱵᱤᱡ ᱛᱮ ᱚᱱᱠᱟ ᱵᱟᱭᱤᱥ ᱠᱮᱡᱤ ᱨᱮᱱ ᱢᱮ ᱢᱤᱫᱴᱮᱱ ᱧᱟᱢ ᱦᱩᱭ ᱞᱮᱱᱟ᱾
ᱵᱟᱵᱟ ᱦᱮᱸ ᱛᱟᱯᱚᱨᱮ ᱟᱫᱚ᱾
ᱢᱮᱱᱠᱷᱟᱱ ᱫᱚᱦᱟᱸᱜ ᱫᱟᱜ ᱛᱟᱞᱟ ᱛᱮᱦ ᱵᱟᱝᱠᱚ ᱵᱩᱡᱩᱜ ᱠᱟᱱᱟ ᱛᱤᱱᱟᱹᱜ ᱜᱟᱱ ᱠᱚ ᱦᱟᱨᱟ ᱟᱠᱟᱱᱟ᱾ ᱢᱮᱱᱠᱷᱟᱱ ᱚᱱᱟ ᱦᱳᱞᱟ ᱧᱚᱜ ᱜᱮ ᱢᱤᱫᱴᱮᱱ ᱩᱰᱩᱠ ᱞᱮᱱᱟᱭ ᱚᱱᱠᱟ ᱵᱟᱭᱤᱥ ᱠᱮᱡᱤ ᱨᱮᱱ᱾
ᱦᱩᱸ ᱦᱩᱸ ᱾
ᱛᱟᱦᱚᱞᱮ ᱚᱱᱟ ᱧᱮᱞ ᱠᱟᱛᱮ ᱫᱚ ᱵᱩᱡᱩᱜ ᱠᱟᱱᱟ᱾ ᱵᱟᱝᱢᱟ ᱦᱮᱸ ᱱᱚᱝᱠᱟ ᱜᱮ ᱦᱟᱸᱜ ᱡᱚᱛᱚ ᱦᱟᱹᱠᱩ ᱜᱮ ᱦᱟᱸᱜ ᱱᱚᱝᱠᱟ ᱜᱮᱠᱚ ᱦᱩᱭᱠᱟᱱᱟ᱾
ᱟᱪᱷᱟ ᱟᱪᱷᱟ ᱟᱪᱷᱟ ᱟᱪᱷᱟ᱾ ᱟᱹᱰᱤ ᱱᱟᱯᱟᱭ ᱛᱟᱦᱚᱞᱮ ᱚᱱᱠᱟ ᱟᱫᱚ ᱚᱱᱟᱜᱮ ᱵᱮᱥ ᱴᱷᱤᱠ ᱛᱚᱞᱚ ᱦᱚᱪᱚᱭ ᱵᱤᱱ ᱟᱨ ᱠᱟᱨᱚᱱ ᱩᱱᱟᱹᱜ᱾ ᱛᱚᱞ ᱵᱟᱠᱷᱟᱱ ᱚᱱᱠᱟᱱᱟᱜ ᱡᱟᱦᱟᱱᱟᱜ ᱠᱚ ᱵᱮᱵᱚᱥᱛᱟ ᱧᱮᱞ ᱵᱤᱱ ᱦᱟᱹᱠᱩ ᱵᱟᱝᱠᱷᱟᱱ᱾ ᱥᱟᱵ ᱠᱚᱵᱤᱱ ᱠᱟᱨᱚᱱ ᱟᱫᱚ ᱩᱱᱟᱹᱜ ᱠᱚᱥᱴᱚ ᱠᱟᱛᱮᱫ ᱥᱮ ᱩᱱᱟᱹᱜ ᱢᱤᱫᱴᱮᱱᱮ ᱦᱟᱨᱟ ᱟᱠᱟᱫ ᱵᱤᱱ᱾ ᱟᱨ ᱱᱤᱛᱚᱜ ᱡᱩᱫᱤ ᱱᱚᱜᱼᱚ ᱱᱚᱝᱠᱟ᱾ ᱮᱴᱠᱮᱴᱚᱬᱮ ᱨᱮᱵᱤᱱ ᱥᱟᱱᱟᱢ ᱫᱟᱯᱨᱟᱢ ᱟᱠᱟᱱᱟ ᱟᱫᱚ ᱱᱤᱛ ᱡᱩᱫᱤ ᱱᱩᱠᱩ ᱦᱟᱹᱠᱩ ᱥᱮ ᱱᱚᱝᱠᱟ ᱠᱚ᱾ ᱟᱞᱮ ᱰᱟᱞᱮ ᱜᱚᱫᱚᱜ ᱟ ᱮᱠᱟᱞ ᱟᱹᱵᱤᱱ ᱵᱤᱱ ᱪᱟᱵᱟ ᱜᱚᱫᱚᱜᱼᱟ ᱟᱨ ᱦᱩ᱾
ᱦᱳᱭ ᱦᱳᱭ ᱦᱳᱭ ᱟᱫᱚ ᱚᱱᱟ ᱜᱮ ᱜᱚᱢᱠᱮ ᱟᱹᱰᱤ ᱫᱩᱠ ᱜᱮ ᱵᱩᱡᱷᱟᱹᱜ ᱠᱟᱱᱟ᱾
ᱦᱩ ᱟᱠᱟ ᱥᱮᱫ ᱦᱚᱲ ᱠᱚᱦᱚᱸ ᱠᱚ ᱥᱟᱵ ᱤᱫᱤᱭᱮᱫ ᱠᱚᱣᱟ᱾ ᱢᱟ ᱠᱷᱮᱛ ᱥᱮᱱ ᱠᱚ ᱩᱰᱩᱝ ᱠᱟᱱᱟ ᱛᱚ, ᱟᱫᱚ ᱩᱰᱩᱝ ᱦᱟᱹᱠᱩ ᱫᱚ ᱦᱟᱸᱜ ᱪᱮᱫ ᱜᱮ ᱞᱟᱹᱭ ᱵᱟᱝ ᱜᱟᱱᱚᱜ ᱠᱟᱱᱟ᱾ ᱵᱟᱹᱭᱦᱟᱹᱲ ᱠᱚᱨᱮ ᱠᱚ ᱥᱟᱵᱮᱫ ᱠᱚᱣᱟ, ᱚᱱᱟ ᱢᱟᱛᱚ ᱦᱟᱸᱜ ᱫᱚ ᱡᱚᱠᱷᱚᱱ ᱠᱚ ᱥᱟᱵ ᱟᱹᱜᱩᱭᱮᱫ ᱠᱚᱣᱟ ᱛᱚᱠᱷᱚᱱ ᱟᱫᱚ ᱟᱛᱩ ᱠᱚᱨᱮ ᱠᱚ ᱧᱮᱞᱚᱜ ᱠᱟᱱᱟ ᱵᱟᱝ ᱢᱟ ᱞᱟᱹᱴᱩ ᱞᱟᱹᱴᱩ ᱟᱹᱜᱩᱭᱮᱫ ᱠᱚᱣᱟ, ᱟᱫᱚ ᱟᱹᱰᱤ ᱫᱩᱠ ᱜᱮ ᱵᱩᱡᱩᱜ ᱠᱟᱱᱟ᱾
ᱦᱮᱸ ᱦᱮᱸ᱾ ᱟᱫᱚ ᱫᱩᱠ ᱫᱚ ᱵᱩᱡᱷᱟᱹᱜ ᱠᱟᱱ ᱵᱩᱡᱷᱟᱹᱜ ᱜᱮᱭᱟ ᱜᱚᱢᱠᱮ ᱟᱨ ᱩᱱᱟᱹᱜ ᱠᱚᱥᱴᱚ ᱠᱟᱛᱮ ᱵᱮ ᱱᱚᱝᱠᱟ ᱱᱚᱝᱠᱟ ᱵᱤᱱ ᱟᱨᱡᱟᱣ ᱟᱠᱟᱫ ᱠᱚᱣᱟ, ᱟᱨ ᱱᱤᱛᱚᱜ ᱡᱩᱫᱤ ᱱᱚᱜᱼᱚ ᱱᱚᱝᱠᱟ ᱮᱸ ᱟᱹᱵᱤᱱ ᱡᱩᱫᱤ ᱱᱚᱝᱠᱟ ᱵᱤᱱ ᱧᱮᱞᱟ ᱚᱵᱚᱥᱥᱳᱭ ᱫᱩᱠ ᱫᱚ ᱵᱩᱡᱷᱟᱹᱜ ᱜᱮᱭᱟ᱾
ᱦᱳᱭ ᱦᱳᱭ᱾
ᱟᱫᱚ ᱚᱱᱟ ᱜᱮᱞᱤᱧ ᱞᱟᱹᱭᱮᱜᱼᱟ ᱱᱟᱯᱟᱭ ᱛᱮ ᱤᱭᱟᱹᱭ ᱵᱤᱱ ᱟᱨᱠᱤ, ᱦᱩ᱾
ᱦᱳᱭ᱾ ᱟᱫᱚ ᱦᱟᱹᱠᱩ ᱢᱟ ᱚᱱᱠᱟ ᱦᱟᱸᱜ ᱮᱸᱻ ᱟᱹᱰᱤ ᱜᱟᱱ ᱡᱟᱹᱛ ᱨᱮᱱ ᱜᱮᱞᱤᱧ ᱟᱲᱟᱜ ᱞᱮᱫ ᱠᱚᱣᱟ ᱯᱩᱠᱷᱨᱤ ᱨᱮ᱾
ᱦᱩᱸ ᱦᱩᱸ᱾
ᱟᱫᱚ ᱢᱮᱱᱠᱷᱟᱱ ᱫᱚ ᱱᱩᱜᱼᱩ ᱱᱩᱠᱩ ᱤᱭᱟᱹ ᱦᱟᱹᱠᱩ ᱡᱟᱦᱟᱸᱭ ᱠᱚ ᱢᱮᱛᱟ ᱠᱚᱣᱟ ᱱᱟᱦᱟᱜ ᱥᱳᱞ ᱦᱟᱹᱠᱩ ᱠᱩᱵᱮᱱ ᱪᱤᱱᱦᱟᱹᱣ ᱠᱚᱜᱮᱭᱟ ᱛᱚ ᱩᱨᱩᱢ ᱠᱚᱣᱟᱸᱵᱮᱱ?
ᱦᱮᱸ ᱩᱨᱩᱢ ᱠᱚᱣᱟᱞᱤᱧ, ᱩᱨᱩᱢ ᱠᱚᱣᱟᱞᱤᱧ᱾
ᱥᱳᱞ ᱦᱟᱹᱠᱩ ᱦᱟᱸᱜ ᱜᱚᱝᱠᱮ ᱱᱚᱝᱠᱟ ᱦᱩᱭ ᱟᱠᱟᱱᱟ ᱥᱳᱞ ᱦᱟᱹᱠᱩ ᱢᱟ ᱦᱟᱸᱜ ᱮᱠᱴᱩ ᱫᱟᱜ ᱠᱚ ᱧᱟᱢ ᱞᱮᱠᱷᱟᱱ ᱜᱮ ᱫᱚᱱ ᱠᱟᱛᱮ ᱠᱚ ᱩᱰᱩᱧᱚᱜ᱾ ᱛᱟᱦᱚᱞᱮ ᱩᱱᱠᱩ ᱦᱟᱹᱠᱩ ᱫᱚ ᱦᱟᱸᱜ ᱵᱟᱹᱞᱤᱧ ᱟᱴᱚᱜ ᱫᱟᱲᱮᱭᱟᱜ ᱠᱚᱣᱟ ᱥᱳᱞ ᱦᱟᱹᱠᱩ ᱫᱚ᱾
ᱟᱪᱪᱷᱟ ᱟᱪᱪᱷᱟ ᱟᱪᱪᱷᱟ᱾
ᱩᱜᱠᱩ ᱢᱟ ᱞᱚᱥᱚᱫ ᱨᱮᱱ ᱦᱟᱠᱩ ᱟᱨ ᱟᱜ ᱡᱷᱟᱹᱞᱤ ᱚᱰᱟᱣ ᱠᱟᱜ ᱨᱮᱦᱚᱸ ᱞᱟᱛᱟᱨ ᱞᱟᱛᱟᱨ ᱛᱮᱠᱚ ᱪᱟᱞᱟᱜ ᱠᱟᱱᱟ᱾
ᱟᱪᱪᱷᱟ᱾
ᱞᱚᱥᱚᱫ ᱞᱚᱥᱚᱫ ᱛᱮ᱾
ᱟᱪᱷᱟ ᱟᱪᱷᱟ ᱟᱪᱷᱟ᱾
ᱟ‌ ᱩᱱᱠᱩ ᱦᱚᱸ ᱵᱟᱡᱟᱨ ᱨᱮ ᱦᱟᱸᱜ ᱠᱟᱹᱴᱤᱡ ᱵᱷᱟᱞᱤ ᱜᱮ ᱦᱟᱸᱜ ᱰᱤᱢᱟᱱᱰ ᱢᱮᱱᱟᱜ ᱟᱠᱟᱫᱟ ᱩᱱᱠᱩ ᱦᱚᱸ ᱚᱰᱟᱨ ᱞᱤᱧ ᱦᱟᱛᱟᱣ ᱞᱮᱫᱟ᱾
ᱦᱩᱸ ᱦᱩᱸ᱾
ᱮᱸ ᱵᱟᱡᱟᱨ ᱨᱮ ᱦᱟᱸᱜ ᱟᱹᱞᱤᱧ ᱱᱚᱣᱟ ᱠᱚᱨᱮ ᱟᱲᱚᱛ ᱠᱚ ᱢᱮᱱᱟᱜ ᱠᱟᱫᱟ ᱟᱲᱚᱛ ᱠᱚᱨᱮ ᱟᱹᱞᱤᱧ ᱴᱷᱮᱱ ᱠᱷᱜ-ᱠᱚ ᱦᱟᱹᱠᱩ ᱠᱚ ᱦᱟᱛᱟᱣ ᱠᱚᱣᱟ᱾
ᱟᱪᱪᱷᱟ᱾
ᱟᱫᱚ ᱚᱱᱮ ᱚᱱᱟᱜᱮ ᱦᱟᱸᱜ ᱞᱤᱧ ᱧᱮᱞᱫᱟ ᱛᱤᱱᱟᱹᱜ ᱜᱟᱱ ᱢᱮᱱᱟᱜ ᱠᱚᱣᱟ ᱥᱮ ᱵᱟᱝ᱾ ᱟ ᱫᱚ ᱢᱟ ᱦᱟᱸᱜ ᱞᱟᱹᱭ ᱢᱟᱞᱤᱧ ᱞᱟᱹᱭ ᱟᱠᱟᱫ ᱠᱚᱣᱟ ᱡᱮ ᱦᱟᱹᱡᱩ ᱫᱚ ᱢᱮᱱᱟᱜ ᱠᱚᱣᱟ, ᱟᱫᱚ ᱦᱟᱸᱜ ᱩᱱ ᱚᱠᱛᱚ ᱨᱮ ᱵᱟᱝᱞᱤᱧ ᱮᱢ ᱫᱟᱲᱮᱭᱜ ᱠᱷᱟᱱ ᱦᱚ ᱦᱟᱸᱜ ᱟᱹᱰᱤ ᱮᱸᱴᱠᱮᱴᱚᱬᱮ ᱨᱮ ᱦᱟᱸᱜ ᱞᱤᱧ ᱧᱩᱨᱩᱜᱼᱟ᱾
ᱟᱪᱪᱷᱟ ᱮᱠᱟᱞ ᱦᱩᱸ ᱦᱩᱸ ᱦᱩᱸ ᱦᱩᱸ ᱦᱩᱸ᱾ ᱟᱫᱚ ᱚᱝᱠᱟ ᱜᱮ ᱟᱫᱚ ᱱᱟᱯᱟᱭᱛᱮ ᱠᱟᱹᱡ ᱤᱭᱟᱹᱭ ᱵᱤᱱ ᱟ ᱠᱟᱨᱚᱱ ᱟᱻ ᱱᱚᱝᱠᱟ ᱵᱤᱱ ᱤᱭᱟᱹ ᱠᱟᱫ ᱠᱚᱜᱮᱭᱟ ᱦᱮᱸ ᱥᱮ ᱵᱟᱝ? ᱟᱫᱚ ᱪᱮᱫ ᱞᱮᱠᱟ ᱜᱚᱝᱠᱮ ᱵᱟᱡᱟᱨ ᱠᱚᱥᱮᱫ ᱫᱚᱵᱤᱱ ᱤᱫᱤᱭᱮᱫ ᱠᱚᱣᱟ ᱥᱮ ᱵᱟᱝ?
ᱟᱫᱚ ᱜᱚᱝᱠᱮ ᱦᱟᱸᱜ ᱵᱟᱡᱟᱨ ᱥᱮᱱ ᱫᱚ, ᱟᱞᱤᱧ ᱫᱚ ᱵᱟᱹᱞᱤᱧ ᱤᱫᱤᱭᱮᱫ ᱠᱚᱣᱟ ᱛᱚ, ᱡᱟᱦᱟᱸ ᱟᱲᱚᱛ ᱨᱮᱞᱤᱧ ᱞᱟᱹᱭ ᱟᱠᱟᱫ ᱠᱚᱣᱟ
ᱦᱟᱸ
ᱚᱸᱱᱰᱮ ᱜᱮ ᱥᱟᱵ ᱦᱩᱭᱩᱜᱼᱟ, ᱟᱫᱚ ᱩᱱᱠᱩ ᱡᱟᱦᱟᱸᱭ ᱟᱲᱚᱛ ᱢᱟᱞᱤᱠ ᱠᱟᱱᱟᱭ ᱩᱱᱤᱜᱮ ᱦᱤᱡᱩᱜᱼᱟ ᱱᱚᱸᱰᱮ ᱠᱷᱚᱱᱮ ᱤᱫᱤ ᱠᱚᱣᱟᱭ ᱜᱟᱹᱰᱤ ᱛᱮ᱾
ᱟᱪᱪᱷᱟ ᱟᱪᱪᱷᱟ ᱟᱪᱪᱷᱟ, ᱟᱪᱪᱷᱟ᱾
ᱟᱹᱞᱤᱧ ᱚᱱᱠᱟ ᱱᱟᱹᱣᱠᱟᱹ ᱠᱚ ᱢᱮᱱᱟᱜ, ᱛᱟᱹᱞᱤᱧᱟ᱾ ᱟᱨ ᱵᱟᱨᱮᱭᱟ ᱯᱮᱭᱟ ᱚᱱᱠᱟ ᱦᱚᱲ ᱢᱮᱱᱟᱜ ᱠᱚᱛᱟᱞᱤᱧᱟᱹ ᱦᱮᱸ᱾
ᱟᱪᱪᱷᱟ᱾
ᱩᱱᱠᱩ ᱛᱮᱜᱮ ᱛᱟᱞᱤᱧᱟ ᱩᱱᱠᱩ ᱫᱟᱨᱟᱭ ᱛᱮᱜᱮ ᱥᱟᱵ ᱦᱩᱭᱩᱜᱼᱟ᱾ ᱥᱟᱵ ᱠᱟᱛᱮᱜ ᱟᱫᱚ ᱟᱫᱚ ᱜᱟᱹᱰᱤ ᱨᱮ ᱞᱳᱰ
ᱞᱳᱰ ᱠᱚ ᱦᱩᱭᱩᱜᱼᱟ᱾ ᱵᱟᱝ ᱟᱹᱰᱤ ᱱᱟᱯᱟᱭ ᱦᱩᱸ᱾
ᱟᱹᱞᱤᱧ ᱫᱚ ᱦᱟᱸᱜ ᱫᱩᱲᱩᱵ ᱠᱟᱛᱮᱫ ᱫᱚ ᱵᱟᱡᱟᱨ ᱨᱮᱫᱚ ᱵᱟᱹᱞᱤᱧ ᱟᱠᱷᱨᱤᱧ ᱠᱚᱣᱟ᱾
ᱟᱪᱪᱷᱟ ᱟᱪᱪᱷᱟ ᱟᱪᱪᱷᱟ᱾ ᱟᱵᱤᱱ ᱫᱚ ᱢᱮᱴᱮᱱ ᱟᱫᱚ ᱧᱮᱞᱯᱟᱞ ᱨᱮ ᱢᱮᱱᱟᱜ ᱵᱤᱱᱟ, ᱟᱨ ᱛᱟᱨᱯᱚᱨᱮ ᱟᱵᱤᱱ ᱫᱚ ᱥᱩᱫᱷᱩ ᱦᱤᱛᱳᱜ ᱫᱚ ᱪᱮᱫ ᱞᱮᱠᱟ ᱠᱟᱛᱮ ᱢᱟᱞ ᱠᱚ ᱪᱟᱞᱟᱭ ᱦᱤᱡᱩᱜᱼᱟ ᱥᱮ ᱪᱮᱠᱠᱟ ᱢᱤᱴᱟᱝ ᱚᱱᱠᱟᱱ ᱢᱤᱴᱮᱱ ᱮᱸ ᱟᱹᱵᱤᱱᱟᱜ ᱟᱹᱵᱤᱱ ᱨᱮᱱ ᱜᱮ ᱠᱟᱱᱟ ᱠᱚ᱾ ᱦᱮᱸ ᱥᱮ ᱵᱟᱝ ᱟᱫᱚ ᱟᱹᱵᱤᱱ ᱫᱚ ᱪᱮᱫ ᱞᱮᱠᱟ ᱫᱩᱲᱩᱵ ᱠᱟᱛᱮᱫ ᱵᱤᱱ ᱟᱹᱠᱷᱨᱤᱧᱟ ᱟᱫᱚᱼᱼ ᱛᱤᱱᱟᱹᱜ ᱜᱟᱱ ᱦᱚᱲ ᱵᱤᱱ ᱫᱚᱦᱚ ᱟᱠᱟᱫ ᱠᱚᱣᱟ ᱜᱚᱝᱠᱮ?
ᱦᱳᱭ ᱧᱮᱞ ᱧᱮᱯᱮᱞ ᱞᱟᱹᱜᱤᱫ ᱫᱚᱞᱤᱧ ᱫᱚᱦᱚᱠᱟᱜ ᱠᱚᱣᱟ᱾ ᱥᱟᱛ ᱡᱚᱱ ᱢᱮᱱᱟᱜ ᱠᱚᱣᱟ᱾
ᱟᱪᱪᱷᱟ ᱟᱪᱪᱷᱟ᱾
ᱞᱟᱹᱴᱩ ᱯᱩᱠᱷᱨᱤ ᱛᱚ ᱵᱟᱨᱯᱮ ᱦᱚᱲ ᱛᱮᱫᱚ ᱵᱟᱝ ᱦᱩᱭᱩᱜᱼᱟ᱾ ᱟᱨ ᱡᱚᱠᱷᱚᱱ ᱚᱱᱠᱟ ᱥᱟᱵ ᱦᱩᱭᱩᱜᱼᱟ ᱾ᱥᱟᱛ ᱡᱚᱱ ᱠᱷᱚᱱ ᱦᱚᱸ ᱛᱚᱠᱷᱚᱱ ᱫᱚ ᱟᱫᱚ ᱡᱚᱠᱷᱚᱱ ᱡᱷᱟᱹᱞᱤ ᱚᱨ ᱦᱩᱭᱩᱜᱼᱟ᱾ ᱛᱚᱠᱷᱚᱱ ᱫᱚ ᱚᱱᱠᱟ ᱫᱚᱥ ᱯᱚᱱᱨᱚ ᱡᱚᱱ ᱞᱤᱧ ᱟᱹᱜᱩ ᱠᱚᱣᱟ ᱟᱨᱚ
ᱮᱠᱟᱠᱟ ᱮᱠᱟᱞ ᱮᱠᱟᱞ ᱮᱠᱟᱞ ᱩᱱ ᱫᱚ ᱞᱟᱜᱟᱜ ᱜᱮᱭᱟ ᱦᱮᱸᱥᱮ᱾
ᱦᱩᱸ ᱛᱟᱦᱚᱞᱮ ᱜᱚᱝᱠᱮ ᱟᱵᱮᱱᱟᱜ ᱫᱚ, ᱚᱱᱠᱟ ᱯᱩᱠᱷᱨᱤ ᱠᱚ ᱢᱮᱱᱟᱜ ᱠᱟᱫᱟ ᱥᱮ ᱵᱟᱝ?
ᱟᱹᱞᱤᱧᱟᱜ ᱫᱚ, ᱚᱱᱠᱟ ᱫᱚ ᱯᱩᱠᱷᱨᱤ ᱫᱚ ᱩᱱᱟᱹᱜ ᱢᱟᱨᱟᱝ ᱯᱩᱠᱷᱨᱤ ᱫᱚ ᱵᱟᱹᱱᱩᱜᱼᱟ᱾ ᱟᱫᱚᱼᱼ ᱦᱩᱰᱤᱧ ᱢᱟᱪᱷᱟ ᱠᱚ ᱢᱮᱱᱟᱜ ᱨᱮᱦᱚᱸ ᱟᱫᱚ ᱚᱱᱠᱟ ᱫᱚ ᱦᱟᱹᱠᱩ ᱠᱚᱫᱚ ᱫᱚᱢᱮ ᱫᱚ ᱮᱠᱴᱟ ᱫᱚ ᱵᱟᱝ ᱟᱲᱟᱜ ᱵᱟᱲᱟ ᱦᱩᱭ ᱠᱟᱱᱟ ᱦᱮᱸ᱾
ᱟᱪᱪᱷᱟ ᱟᱪᱪᱷᱟ᱾
ᱟᱫᱚ ᱢᱮᱱᱟᱜ ᱫᱚ ᱢᱮᱱᱟᱜ ᱜᱮ ᱨᱮᱦᱚᱸ ᱟᱫᱚ ᱦᱟᱹᱠᱩ ᱠᱚᱫᱚ ᱚᱱᱠᱟ ᱫᱚᱢᱮ ᱮᱠᱴᱟᱫᱚ ᱢᱤᱫ ᱫᱷᱟᱣ ᱞᱟᱦᱟᱛᱮ ᱟᱲᱟᱜ ᱵᱟᱲᱟ ᱦᱩᱭ ᱞᱮᱱᱼᱼ ᱦᱮᱸ ᱟᱫᱚ ᱛᱟᱞᱦᱮ ᱩᱱ ᱥᱚᱢᱚᱭ ᱫᱚ ᱢᱤᱫ ᱫᱷᱟᱣ ᱫᱚ ᱥᱟᱵ ᱦᱳᱭᱮᱱ ᱜᱮᱭᱟ ᱟᱫᱚᱼᱼ ᱚᱱᱠᱟ ᱫᱚᱢᱮ ᱢᱤᱫᱴᱮᱱ ᱵᱟᱨᱭᱟ ᱦᱟᱹᱠᱩ ᱫᱚᱢᱮ ᱫᱚ ᱵᱟᱠᱚ ᱦᱟᱨᱟ ᱞᱮᱱ ᱛᱟᱦᱮᱸᱫ ᱟᱫᱚ ᱫᱚᱢᱮ ᱢᱟᱨᱟᱝ ᱯᱩᱠᱷᱨᱤ ᱫᱚ ᱵᱟᱝ ᱠᱟᱱᱟ ᱛᱚ᱾ ᱮᱸ ᱟᱞᱮᱼᱼ ᱞᱟᱴᱩ ᱧᱚᱜᱟᱜ ᱫᱚ ᱚᱱᱠᱟ ᱠᱟᱹᱴᱤᱡ ᱧᱚᱜ ᱜᱮᱭᱟ ᱟᱫᱚ ᱚᱱᱠᱟ ᱦᱟᱹᱠᱩ ᱫᱚ ᱟᱭᱢᱟᱼᱼ ᱠᱚ ᱛᱟᱦᱮᱸ ᱠᱟᱱᱟ ᱢᱚᱴᱟᱢᱩᱴᱤᱼᱼ ᱚᱱᱠᱟ ᱦᱩᱰᱤᱧ ᱜᱟᱹᱰᱤᱭᱟᱹ ᱛᱚ ᱚᱱᱠᱟ ᱢᱚᱴᱟᱢᱩᱴᱤᱼᱼ ᱯᱚᱧᱪᱟᱥ ᱥᱟᱴ ᱠᱤᱞᱳ ᱜᱟᱱ ᱠᱚ ᱛᱟᱦᱮᱸ ᱠᱟᱱᱟ ᱦᱟᱹᱠᱳ᱾
ᱟᱪᱪᱷᱟ ᱟᱪᱪᱷᱟ᱾
ᱟᱫᱚ ᱛᱟᱦᱞᱮ ᱩᱱᱠᱩ ᱠᱚᱜᱮ ᱢᱤᱫ ᱫᱷᱟᱣ ᱫᱚ ᱥᱟᱵ ᱵᱟᱲᱟ ᱦᱳᱭᱮᱱ ᱛᱮ ᱟᱫᱚ ᱱᱤᱛ ᱫᱚ ᱯᱷᱟᱸᱠᱟ ᱜᱮᱭᱟ ᱱᱤᱛᱼᱼ ᱛᱚ ᱚᱱᱠᱟ ᱫᱚ ᱦᱟᱹᱠᱳ ᱢᱟᱠᱳ ᱪᱮᱞᱮᱹ ᱦᱚᱸ ᱵᱟᱹᱱᱩᱜ ᱠᱚᱣᱟ ᱱᱚᱝᱠᱟ ᱜᱮ ᱮᱢᱱᱤᱼᱼ
ᱢᱟᱱᱮ ᱟᱵᱮᱱ ᱦᱚᱸ ᱟᱵᱮᱱ ᱫᱚ ᱢᱟᱱᱮ ᱚᱲᱟᱜ ᱡᱚᱢ ᱥᱩᱢᱩᱝ ᱜᱮᱵᱮᱱ ᱪᱟᱥ ᱠᱚᱣᱟ᱾ ᱚᱲᱟᱜ ᱨᱮ ᱡᱚᱢ ᱠᱚ ᱦᱩᱭᱩᱜ ᱢᱟ ᱟᱪᱪᱷᱟ ᱦᱳᱭ ᱚᱱᱟ ᱦᱚᱸᱼᱼ ᱫᱚᱨᱠᱟᱨ ᱠᱟᱱ ᱜᱮᱭᱟ ᱛᱤᱱᱟᱹᱜ ᱜᱮ ᱟᱨ ᱵᱟᱡᱟᱨ ᱠᱷᱚᱱ ᱵᱮᱱ ᱠᱤᱨᱤᱧ ᱟᱹᱜᱩ ᱠᱚᱣᱟ ᱥᱚᱵᱽᱫᱤᱱ ᱫᱚᱼᱼ
ᱦᱳᱭ᱾
ᱫᱤᱱᱟᱹᱢ ᱫᱤᱱ ᱫᱚ ᱠᱤᱨᱤᱧ ᱦᱚᱸ ᱥᱚᱢᱵᱷᱚᱵ ᱵᱟᱝ ᱠᱟᱱᱟ ᱚᱲᱟᱜ ᱯᱩᱠᱷᱨᱤᱼᱼ ᱛᱟᱦᱮᱸ ᱞᱮᱱᱠᱷᱟᱱ ᱫᱚ ᱟᱵᱮᱱ ᱡᱚᱠᱷᱚᱱ ᱡᱚᱢ ᱥᱟᱱᱟ ᱵᱤᱱᱟ ᱛᱚᱠᱷᱚᱱ ᱜᱮᱵᱮᱱ ᱥᱟᱵ ᱠᱚᱣᱟ᱾ ᱟᱫᱚ ᱟᱹᱞᱤᱧ ᱫᱚ ᱦᱟᱸᱜ ᱱᱤᱛᱼᱼ ᱱᱤᱛᱚᱜ. ᱫᱚ ᱱᱚᱝᱠᱟ ᱦᱩᱭᱠᱟᱱᱟ ᱟᱹᱞᱤᱧ ᱢᱟ ᱦᱟᱸᱜ ᱚᱲᱟᱜ ᱨᱮᱱᱟᱜ ᱯᱩᱠᱷᱨᱤ ᱠᱟᱱᱟ ᱟᱫᱚ ᱱᱤᱛᱚᱜ ᱫᱚ ᱦᱟᱸᱜ ᱚᱱᱟᱜᱮ ᱢᱤᱫᱴᱮᱱ ᱵᱮᱵᱽᱥᱟᱞᱤᱧ ᱟᱨᱟᱢᱵᱚᱼᱼ ᱦᱟᱹᱠᱩ ᱵᱮᱵᱥᱟ ᱦᱮᱸ ᱟᱫᱚ ᱧᱮᱞ ᱫᱟᱹᱞᱤᱧ ᱦᱟᱹᱠᱩ ᱵᱮᱵᱥᱟᱼᱼ ᱦᱳᱭ ᱦᱟᱹᱠᱩ ᱵᱮᱵᱥᱟ ᱨᱮᱞᱤᱧ ᱧᱮᱞ ᱫᱟ ᱠᱟᱹᱣᱰᱤ ᱠᱚ ᱵᱷᱟᱹᱞᱤ ᱜᱮ ᱦᱤᱡᱩᱜ ᱠᱟᱱᱟ ᱦᱮᱸᱼᱼ ᱟᱨ ᱱᱚᱣᱟ ᱫᱚ ᱱᱚᱝᱠᱟ ᱦᱳᱭᱳᱜ ᱠᱟᱱᱟ᱾ ᱦᱳᱭ ᱦᱳᱭ ᱱᱚᱣᱟ ᱫᱚ ᱜᱚᱝᱠᱮ ᱱᱚᱝᱠᱟ ᱦᱳᱭᱳᱜ ᱠᱟᱱᱟ ᱦᱟᱹᱠᱩ ᱵᱮᱵᱥᱟ ᱫᱚ ᱢᱟᱱᱮᱼᱼ ᱚᱱᱟ ᱫᱚ ᱥᱚᱵ ᱫᱤᱱ ᱜᱮ ᱦᱟᱹᱠᱩ ᱵᱮᱵᱥᱟ ᱫᱚ ᱢᱮᱱᱟᱜ ᱜᱮᱭᱟ ᱡᱮ ᱢᱤᱫᱴᱮᱱ ᱥᱤᱡᱤᱱᱼᱼ ᱥᱮ ᱡᱟᱦᱟᱱᱟᱜ ᱡᱮ ᱥᱤᱡᱤᱱ ᱟᱯᱛᱚ ᱱᱟᱹᱯᱤᱛᱚᱜ ᱚᱱᱠᱟ ᱫᱚ ᱵᱟᱝ ᱛᱚ ᱱᱚᱣᱟ ᱫᱚ ᱥᱚᱵᱫᱤᱱ ᱧᱮᱞ ᱫᱟᱹᱞᱤᱧ ᱱᱚᱣᱟ ᱵᱮᱵᱥᱟᱼᱼ ᱠᱷᱩᱞᱟᱹᱣ ᱞᱮᱠᱷᱟᱱ ᱫᱚ ᱵᱟᱝᱢᱟᱼᱼ
ᱥᱚᱵᱽᱫᱤᱱ ᱜᱮ ᱢᱤᱫᱴᱮᱱ ᱠᱟᱹᱣᱰᱤ ᱨᱮᱱᱟᱜ ᱡᱟᱦᱟᱸ ᱤᱭᱟᱹ ᱠᱟᱱ ᱚᱱᱟ ᱫᱚ ᱦᱟᱸᱜ ᱫᱤᱱᱟᱹᱢ ᱫᱤᱱ ᱜᱮ ᱦᱤᱡᱩᱜᱼᱟ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱩᱸ᱾
ᱦᱩᱸ᱾
ᱟᱫᱚ ᱟᱹᱰᱤ ᱱᱟᱯᱟᱭ ᱱᱚᱝᱠᱟ ᱦᱟᱹᱠᱩ ᱠᱚᱵᱤᱱ ᱟᱹᱥᱩᱞ ᱠᱟᱣᱱᱟ ᱟᱨ ᱱᱚᱝᱠᱟ ᱵᱟᱡᱟᱨ ᱠᱚᱛᱮᱼᱼ ᱟᱠᱷᱨᱤᱧ ᱠᱚᱵᱤᱱ ᱤᱫᱤᱭᱮᱫ ᱠᱚᱣᱟ ᱟᱹᱰᱤ ᱱᱟᱯᱟᱭ ᱜᱮ ᱦᱮᱸ ᱟᱸᱡᱚᱢ ᱠᱟᱛᱮᱜ ᱟᱹᱰᱤ ᱵᱮᱥᱞᱤᱧ ᱵᱩᱡᱷᱟᱹᱣ ᱠᱮᱜᱼᱟ᱾ ᱟᱨᱼᱼ ᱟᱨ ᱪᱮᱫᱞᱮᱠᱟ ᱚᱱᱠᱟ ᱵᱟᱯᱞᱟ ᱚᱲᱟᱜ ᱠᱚᱨᱮ ᱠᱷᱚᱱᱟᱜ ᱚᱰᱟᱨ ᱠᱚᱵᱤᱱ ᱧᱟᱢ ᱜᱮᱭᱟ ᱥᱮ ᱵᱟᱝ?
ᱵᱟᱯᱞᱟ ᱚᱲᱟᱜ ᱨᱮᱱᱟᱜ ᱫᱚ ᱦᱟᱸᱜ ᱟᱹᱞᱤᱧ ᱫᱚ ᱦᱟᱸᱜ ᱥᱚᱨ ᱥᱚᱨᱤ ᱫᱚ ᱟᱹᱞᱤᱧ ᱴᱷᱮᱱ ᱫᱚ ᱦᱟᱸᱜ ᱵᱟᱝᱞᱤᱧ ᱦᱟᱛᱟᱣᱼᱼ ᱦᱟᱛᱟᱣ-ᱟ ᱦᱮᱸ᱾ ᱟᱹᱞᱤᱧ ᱫᱚ ᱦᱟᱸᱜ ᱚᱱᱠᱟ ᱞᱮᱠᱟ ᱫᱚ ᱵᱟᱯᱞᱟ ᱚᱲᱟᱜ ᱨᱮ ᱫᱚ ᱦᱟᱸᱜ ᱛᱤᱱᱟᱹᱜ ᱜᱟᱱ ᱠᱚ ᱦᱟᱛᱟᱣ ᱠᱚᱣᱟ ᱡᱳᱨ ᱢᱤᱫ ᱠᱩᱭᱤᱱᱴᱮᱞ᱾
ᱟᱨ ᱟᱹᱞᱤᱧ ᱢᱟ ᱦᱟᱸᱜ ᱫᱚ ᱩᱱᱟᱹᱜ ᱜᱟᱱ ᱩᱱᱟᱹᱜᱼᱼ ᱠᱚᱢ ᱫᱚ ᱦᱟᱜ ᱵᱟᱞᱤᱧ ᱥᱟᱵ ᱠᱚᱣᱟ ᱟᱞᱤ ᱟᱹᱞᱤᱧ ᱫᱚ ᱡᱚᱠᱷᱚᱱᱞᱤᱧ ᱥᱟᱵ ᱠᱚᱣᱟ ᱚᱱᱠᱟ ᱫᱚᱥ ᱠᱩᱭᱮᱱᱴᱮᱞ ᱵᱟᱨᱚ ᱠᱩᱭᱮᱱᱴᱮᱞ ᱠᱟᱛᱮ ᱦᱟᱹᱠᱩᱞᱤᱧ ᱥᱟᱵ ᱠᱚᱣᱟ᱾
ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱟᱹᱰᱤ ᱱᱟᱯᱟᱭ ᱟᱹᱰᱤ ᱱᱟᱯᱟᱭ᱾
ᱦᱟᱹᱠᱩ ᱫᱚ ᱦᱟᱸᱜ ᱵᱟᱯᱞᱟ ᱚᱲᱟᱜ ᱠᱚᱨᱮ ᱫᱚ ᱡᱟᱦᱟᱸᱭ ᱟᱹᱞᱤᱧ ᱦᱟᱹᱠᱩ ᱞᱤᱧ ᱮᱢᱟᱭ ᱟᱲᱚᱛ ᱨᱮ ᱦᱮ ᱟᱫᱚᱼᱼ ᱢᱮᱛᱟ ᱠᱚᱣᱟᱞᱤᱧ ᱡᱮ ᱚᱱᱰᱮ ᱠᱷᱚᱱ ᱦᱟᱛᱟᱣ ᱠᱚᱯᱮᱼᱼ
ᱟᱪᱪᱷᱟ᱾ ᱟᱹᱰᱤ ᱱᱟᱯᱟᱭ ᱜᱮ᱾
ᱦᱳᱭ ᱟᱸᱻ ᱢᱤᱫ ᱠᱩᱭᱮᱱᱴᱮᱞ ᱦᱟᱠᱳ ᱞᱟᱹᱜᱤᱫ ᱛᱚ ᱦᱟᱸᱜ ᱜᱚᱝᱠᱮ ᱱᱚᱝᱠᱟ ᱦᱩᱭᱩᱜ ᱠᱟᱱᱟ ᱟᱹᱞᱤᱧ ᱫᱚᱦᱚ ᱦᱟᱸᱜ ᱯᱚᱱᱨᱚ ᱡᱚᱱ ᱦᱚᱲ ᱞᱟᱜᱟᱣ ᱟᱹᱞᱤᱧᱟ᱾ ᱦᱮᱸ ᱯᱚᱱᱨᱚᱡᱚᱱ ᱦᱚᱲ ᱩᱱᱠᱩ ᱛᱚ ᱟᱨ ᱦᱚᱸ ᱩᱱᱠᱩ ᱛᱚ ᱦᱟᱸᱜ ᱟᱨᱦᱚ ᱠᱟᱹᱣᱰᱤ ᱞᱟᱜᱟᱜ-ᱟ᱾ ᱥᱮ ᱡᱚᱛᱚ ᱦᱚᱲ ᱜᱮ ᱢᱚᱸᱬᱮ ᱥᱟᱭ ᱠᱟᱛᱮᱫ ᱞᱤᱧ ᱮᱢᱟ ᱠᱚᱣᱟ ᱛᱟᱦᱞᱮ ᱡᱟᱦᱟ ᱧᱮᱞᱚᱜ ᱚᱱᱟ ᱦᱟᱹᱠᱩᱣᱟᱜ ᱢᱤᱫ ᱠᱩᱭᱮᱱᱴᱮᱞ ᱨᱮᱱᱟᱜ ᱫᱟᱢ ᱚᱱᱟ ᱛᱚ ᱚᱱᱟ ᱡᱟᱦᱟ ᱦᱳᱭ ᱮ ᱦᱚᱲ ᱮᱢ ᱛᱮᱜᱮ ᱪᱟᱵᱟᱜ ᱛᱟᱞᱤᱧ ᱟᱹᱞᱤᱧᱟᱜ ᱫᱚ ᱪᱮᱫ ᱜᱮ ᱵᱟᱝ ᱛᱟᱦᱮᱱᱟ᱾
ᱦᱚᱸ ᱦᱚᱸ᱾
ᱛᱟᱞᱦᱮ ᱚᱱᱟ ᱠᱚ ᱩᱭᱦᱟᱹᱨ ᱵᱷᱟᱵᱽᱱᱟ ᱠᱟᱛᱮᱜ ᱜᱮ ᱟᱫᱚ ᱵᱟᱯᱞᱟ ᱚᱲᱟᱜ ᱠᱚᱨᱮᱫᱚ ᱚᱱᱠᱟ ᱡᱩᱫᱤ ᱦᱮ ᱚᱱᱠᱟ ᱡᱩᱫᱤ ᱞᱟᱹᱴᱩ ᱧᱚᱜ ᱚᱰᱟᱨ ᱠᱚ ᱧᱟᱢᱚᱜ-ᱟ᱾
ᱡᱟᱹᱥᱛᱤ ᱧᱚᱜ ᱦᱟᱹᱠᱩ ᱞᱟᱜᱟᱜ-ᱟ ᱚᱱᱟ ᱠᱚᱫᱚ ᱞᱤᱧ ᱮᱢᱟ ᱠᱚᱣᱟ᱾
ᱟᱪᱪᱷᱟ, ᱟᱪᱪᱷᱟ, ᱟᱪᱪᱷᱟ ᱟᱪᱪᱷᱟ᱾
ᱛᱚᱵᱩ ᱫᱚ ᱚᱱᱠᱟ ᱞᱮᱠᱟ ᱫᱚ ᱦᱟᱹᱠᱩ ᱨᱮᱱᱟᱜ ᱚᱰᱟᱨ ᱵᱟᱞᱤᱧ ᱧᱟᱢ ᱠᱟᱫᱟ ᱛᱚ ᱡᱟᱦᱟ ᱛᱤᱱᱟᱹᱜ ᱠᱟᱛᱷᱟ ᱦᱳᱭ ᱠᱟᱱᱟ ᱚᱱᱠᱟ ᱢᱤᱫ ᱠᱩᱭ ᱴᱮᱞ ᱫᱮᱲ ᱠᱩᱭᱮᱱᱴᱮᱞ ᱚᱱᱮ ᱚᱱᱠᱟ᱾
ᱵᱟᱝ ᱵᱟᱝ ᱟᱹᱰᱤ ᱱᱟᱯᱟᱭ ᱜᱮ ᱟᱨᱠᱤ ᱡᱟᱦᱟ ᱞᱮᱠᱟ᱾
ᱛᱟᱞᱦᱮ ᱟᱸᱻ ᱱᱤᱛ ᱫᱚ ᱪᱮᱫ ᱞᱮᱠᱟ ᱥᱮᱨᱢᱟ ᱡᱟᱹᱲᱤ ᱫᱟᱜ ᱠᱚ?
ᱦᱳᱭ ᱥᱮᱨᱢᱟ ᱡᱟᱹᱲᱤ ᱫᱟᱜ ᱠᱚᱫᱚ ᱦᱟᱸᱜ ᱦᱚᱞᱟ ᱠᱷᱚᱱ ᱫᱚ ᱦᱟᱸᱜ ᱯᱷᱟᱸᱠ ᱠᱟᱫᱟᱭ ᱟᱹᱰᱤ ᱨᱤᱞᱟᱹ ᱢᱟᱞᱟ ᱠᱟᱫᱟᱭ ᱟᱫᱚ ᱯᱷᱟᱸᱠ ᱚᱱᱟ ᱜᱮᱞᱤᱧ ᱱᱮᱦᱚᱨᱚᱜ ᱠᱟᱱᱟ ᱪᱟᱸᱫᱳ ᱵᱚᱸᱜᱟ ᱴᱷᱮᱱ᱾ ᱦᱮ ᱠᱟᱹᱴᱤᱡ ᱯᱷᱟᱸᱠ ᱦᱟᱛᱟᱲ ᱠᱟᱜ ᱢᱟ ᱵᱟᱨ ᱯᱮ ᱫᱤᱱ ᱛᱟᱨᱯᱚᱨᱮ ᱡᱟᱹᱲᱤ ᱢᱟᱱ ᱪᱮᱫᱟᱜ ᱥᱮ ᱵᱟᱝ ᱡᱟᱹᱲᱤ ᱞᱮᱠᱷᱟᱱ ᱛᱚ ᱵᱟᱝ ᱦᱩᱭᱩᱜ-ᱟ ᱛᱚ ᱟᱵᱚ ᱦᱚᱲ ᱦᱚᱯᱚᱱ ᱦᱚ ᱟᱹᱰᱤ ᱮᱴᱠᱮᱴᱚᱸᱬᱮ ᱨᱮᱠᱚ ᱯᱟᱲᱟᱜ-ᱟ᱾ ᱜᱟᱹᱪᱷᱤ ᱠᱚ ᱵᱟᱝ ᱠᱚ ᱨᱚᱦᱚᱭ ᱫᱟᱲᱮᱣᱚᱜ-ᱟ ᱦᱮ ᱟᱫᱚ ᱡᱚᱛᱚ ᱦᱚᱲ ᱫᱟᱜ ᱜᱮ ᱡᱩᱫᱤ ᱪᱟᱸᱫᱳ ᱵᱚᱸᱜᱟᱭ ᱡᱟᱹᱲᱤ ᱟᱵᱚᱱ ᱠᱷᱟᱱ ᱫᱚ ᱟᱹᱰᱤ ᱱᱟᱯᱟᱭ ᱠᱚᱜ-ᱟ᱾ ᱟᱹᱞᱤᱧᱟᱜᱛᱚ ᱱᱚᱝᱠᱟ ᱵᱟᱱ ᱠᱚ ᱯᱮᱨᱮᱡ ᱠᱟᱱᱟ ᱥᱮ ᱟᱫᱚ ᱟᱞᱮ ᱱᱚᱛᱮ ᱫᱚ ᱦᱟᱸᱜ ᱜᱚᱝᱠᱮ ᱢᱟᱱᱮ ᱱᱤᱛᱳᱜ ᱫᱚ᱾ ᱚᱱᱠᱟ ᱦᱩᱭ ᱠᱟᱱᱟ ᱟᱫᱚ ᱟᱭᱢᱟᱭ ᱫᱟᱜ ᱠᱟᱫᱟ ᱱᱤᱛᱳᱜ ᱫᱚ ᱵᱟᱝ ᱫᱟᱜ ᱨᱮᱦᱚ ᱦᱩᱭᱩᱜ ᱜᱮᱭᱟ᱾
ᱚ ᱦᱚᱸ ᱟᱨ ᱛᱟᱨᱯᱚᱨᱮ ᱱᱤᱛ ᱫᱚ ᱟᱫᱚ ᱮᱢᱱᱤ ᱛᱮᱦᱚ ᱫᱟᱜ ᱨᱮᱱᱟᱜ ᱱᱤᱛ ᱛᱚ ᱫᱟᱜ ᱨᱮ ᱦᱚᱸᱭ ᱟᱨ ᱞᱟᱦᱟ ᱛᱮᱦᱚ ᱢᱟᱱᱮ ᱡᱟᱦᱟ ᱞᱮᱠᱟᱭ ᱫᱟᱜ ᱟᱹᱜᱩ ᱠᱟᱫᱟ ᱴᱷᱤᱠ ᱜᱮᱭᱟ ᱛᱤ ᱱᱤᱛ ᱫᱚ ᱟᱫᱚ᱾ ᱦᱮ ᱢᱟᱱᱮ ᱠᱷᱮᱛ ᱠᱚ ᱡᱟ ᱞᱮᱠᱟ ᱵᱟᱭ ᱢᱟᱱᱮ ᱵᱷᱟᱜᱮ ᱜᱮ ᱫᱟᱜ ᱠᱚ ᱯᱟᱣᱟ ᱠᱟᱱᱟ ᱵᱟᱝ ᱫᱚ ᱵᱟᱝ ᱦᱩᱸ᱾
ᱦᱳᱭ, ᱦᱳᱭ, ᱦᱳᱭ᱾
ᱟᱫᱚ ᱫᱚᱢᱮ ᱦᱚᱸ ᱱᱚᱝᱠᱟ ᱦᱤᱛᱳᱜ ᱫᱚ ᱨᱚᱦᱚᱭ ᱠᱟᱱᱟ ᱥᱮ ᱫᱚᱢᱮ ᱫᱟᱜ ᱞᱮᱠᱷᱟᱱ ᱦᱚ ᱱᱤᱛ ᱫᱚ ᱵᱟᱭ ᱜᱟᱱᱚᱜ-ᱟ ᱠᱟᱨᱚᱱ ᱛᱚᱞᱟ ᱦᱚᱸ ᱛᱚ ᱰᱩᱵᱩᱡ ᱮ ᱨᱚᱦᱚᱭ ᱠᱟᱛᱮᱜ ᱛᱚᱞᱟ ᱠᱚᱦᱚ ᱰᱩᱵᱩᱡ ᱪᱟᱵᱟᱜ-ᱟ᱾
ᱦᱳᱭ, ᱦᱳᱭ, ᱦᱳᱭ᱾
ᱟᱨ ᱛᱟᱞᱦᱮ ᱱᱤᱛ ᱫᱚ ᱛᱟᱞᱦᱮ ᱚᱠᱟ ᱥᱮᱫ ᱨᱮ ᱢᱮᱱᱟᱢᱟ ᱜᱚᱝᱠᱮ?
ᱚᱦ ᱜᱚᱝᱠᱮ ᱤᱧᱦᱚᱸ ᱱᱤᱛᱚᱜ ᱫᱚ ᱦᱟᱸᱜ ᱚᱱᱟ ᱯᱩᱠᱷᱨᱤ ᱥᱮᱱ ᱜᱤᱧ ᱪᱟᱞᱟᱜ ᱠᱟᱱᱟ᱾ᱚᱲᱟᱜ ᱤᱧ ᱦᱮᱡ ᱞᱮᱱᱟ ᱟᱫᱚ ᱚᱱᱛᱮ ᱜᱮ ᱪᱟᱞᱟᱣ ᱵᱟᱲᱟ ᱦᱩᱭᱩᱜ ᱠᱟᱱᱟ ᱚᱱᱛᱮ ᱦᱚᱲ ᱠᱚᱦᱚ ᱠᱚ ᱥᱮᱱ ᱠᱟᱱᱟ᱾
ᱟᱪᱪᱷᱟ, ᱟᱪᱪᱷᱟ, ᱟᱪᱪᱷᱟᱺ
ᱢᱟᱱᱮ ᱟᱵᱚ ᱦᱚᱲ ᱦᱚᱯᱚᱱ ᱛᱚᱢ ᱵᱟᱲᱟᱭ ᱜᱮᱭᱟ ᱠᱟᱹᱴᱤᱡ ᱮ ᱡᱚᱠᱷᱚᱱ ᱜᱮ ᱢᱤᱫᱴᱮᱱ ᱡᱟᱦᱟᱱᱟᱜ ᱵᱷᱟᱞᱮ ᱧᱚᱜ ᱮᱢ ᱠᱟᱹᱢᱤᱭᱟ᱾ᱛᱚᱠᱷᱚᱱ ᱫᱚ ᱵᱮᱥ ᱢᱮᱫ ᱛᱮ ᱵᱟᱠᱚ ᱧᱮᱧᱮᱞᱟ ᱦᱮᱸ ᱦᱮᱸ ᱠᱟᱹᱴᱤᱡ ᱮᱸᱻ ᱟᱵᱚᱣᱟᱜ ᱫᱚ ᱚᱱᱟ ᱛᱟᱯᱟᱢ ᱛᱟᱯᱟᱠᱤᱡ ᱦᱮᱸ ᱚᱱᱟ ᱠᱚ ᱢᱮᱱᱟᱜ ᱛᱟᱵᱚᱱᱟ ᱛᱚ᱾ ᱛᱟᱞᱦᱮ ᱢᱤᱫᱴᱮᱱ ᱡᱚᱠᱷᱚᱱ ᱦᱚᱲ ᱯᱷᱳᱱ ᱢᱤᱫᱴᱮᱱ ᱵᱷᱟᱞᱤ ᱠᱟᱹᱢᱤᱭᱟᱭ ᱚᱱᱟ ᱫᱚ ᱵᱟᱝᱠᱚ ᱧᱮᱞᱟ ᱵᱮᱥ ᱠᱚᱡ ᱛᱮᱫᱚ ᱵᱮᱥ ᱢᱮᱫ ᱛᱮᱫᱚ᱾ ᱦᱮᱸ ᱦᱳᱭ ᱦᱸᱤᱥᱟᱹ ᱥᱤᱭᱟᱹ ᱢᱮᱱᱟᱜ ᱮᱸ ᱢᱮᱱᱟᱜ ᱛᱟᱵᱚᱱᱟ ᱚᱱᱟ ᱫᱚ ᱟᱵᱚ ᱦᱚᱲ ᱦᱚᱯᱚᱱᱟᱜ ᱜᱮ ᱡᱟᱹᱥᱛᱤ ᱠᱟᱛᱮᱜ ᱧᱮᱞᱚᱜᱼᱟ ᱦᱮᱸ ᱟᱫᱚ ᱢᱮᱱᱠᱷᱟᱱ᱾ ᱟᱫᱚ ᱠᱚ ᱧᱮᱞᱮᱫ ᱠᱚᱣᱟ ᱛᱚ ᱞᱟᱹᱴᱩ ᱞᱟᱹᱴᱩ ᱦᱟᱹᱠᱩ ᱠᱚ ᱪᱟᱦᱟᱜ ᱵᱟᱲᱟᱭᱮᱫᱟ ᱪᱮᱛᱟᱱ ᱥᱮᱱ᱾
ᱦᱩᱸ ᱦᱩᱸ᱾
ᱦᱮᱸ ᱚᱱᱠᱟ ᱛᱮᱜᱮ ᱨᱟᱥᱛᱟ ᱰᱟᱦᱟᱨ ᱫᱚ ᱦᱟᱸᱜ ᱢᱮᱱᱟᱜ ᱠᱟᱫᱟ ᱚᱱᱟ ᱟᱲᱮ ᱟᱲᱮ ᱛᱮᱜᱮ ᱠᱚ ᱛᱟᱵᱚᱜᱼᱟ ᱦᱮᱸ᱾ ᱟᱫᱚ ᱦᱟᱸᱜ ᱤᱱᱟᱹ ᱫᱚ ᱚᱠᱟ ᱡᱚᱠᱷᱚᱱ ᱦᱟᱸᱜ ᱩᱱᱠᱩ ᱦᱚᱸ ᱩᱱᱦᱟᱸᱜ ᱚᱱᱛᱮ ᱠᱚ ᱯᱷᱩᱲ ᱜᱚᱫ ᱠᱟᱜ ᱜᱮ᱾
ᱮᱠᱟᱞ ᱮᱠᱟᱞ ᱮᱠᱟᱞ ᱮᱠᱟᱞ ᱚᱱᱟ ᱦᱚᱸ ᱧᱮᱞ ᱦᱚᱸ ᱫᱚᱨᱠᱟᱨ ᱠᱟᱱ ᱜᱮᱭᱟ ᱦᱩᱸ᱾
ᱦᱳᱭ ᱦᱳᱭ ᱦᱳᱭ᱾
ᱛᱟᱦᱚᱞᱮ ᱚᱱᱠᱟ
ᱛᱮᱜᱮ ᱪᱟᱞᱟᱜ ᱦᱩᱭᱩᱜ ᱠᱟᱱᱟ᱾
ᱮᱠᱟᱞ ᱮᱠᱟᱞ ᱮᱠᱟᱞ ᱴᱷᱤᱠ ᱜᱮᱭᱟ ᱛᱟᱦᱚᱞᱮ ᱜᱚᱝᱠᱮ ᱚᱱᱠᱟ ᱪᱟᱞᱟᱜ ᱢᱮ ᱟᱢ ᱦᱚᱸ ᱟᱨ ᱚᱱᱠᱟ ᱟᱹᱰᱤ ᱜᱷᱟᱹᱲᱤᱡ ᱞᱟᱝ ᱜᱚᱞᱯᱷᱚ ᱠᱮᱜᱼᱟ ᱟᱨ ᱚᱱᱠᱟ ᱯᱚᱨᱮ ᱛᱚ ᱚᱠᱛᱚ ᱞᱟᱝ ᱧᱟᱢ ᱞᱮᱠᱷᱟᱱ ᱟᱨ ᱦᱚᱸ ᱞᱟᱝ ᱨᱚᱯᱚᱲᱟ᱾
ᱦᱳᱭ ᱦᱳᱭ ᱦᱳᱭ ᱮᱠᱫᱚᱢ ᱮᱠᱫᱚᱢ᱾
ᱮᱠᱫᱚᱢ ᱚᱱᱠᱟ ᱨᱚᱯᱚᱲᱟᱞᱟᱝ ᱯᱷᱳᱱ ᱵᱟᱲᱟᱭ ᱛᱟᱞᱟᱝ ᱢᱮ ᱛᱟᱦᱚᱞᱮ ᱡᱚᱦᱟᱨ ᱜᱮ ᱜᱚᱢᱠᱮ ᱦᱮᱸ᱾
ᱦᱳᱭ ᱢᱟ ᱡᱚᱦᱟᱨ ᱜᱮ ᱡᱚᱦᱟᱨ ᱜᱮ᱾
ᱦᱩᱸ᱾